ᱡᱚᱦᱟᱨ ᱜᱮ ᱜᱚᱢᱠᱮ ᱾
ᱦᱮᱸ ᱜᱚᱝᱠᱮ ᱡᱚᱦᱟᱨ ᱜᱮ ᱾
ᱛᱟᱯᱚᱨᱮ ᱚᱠᱟ ᱫᱤᱥᱚᱢ ᱠᱷᱚᱱ?
ᱦᱮᱸ ᱵᱤᱞᱟᱹᱛ ᱫᱤᱥᱚᱢ ᱾
ᱟᱪᱪᱷᱟ ᱟᱪᱪᱷᱟ ᱟᱫᱚ ᱱᱟᱯᱟᱭ ᱵᱟᱲᱟ ᱜᱮᱛᱚ ᱦᱮ ᱱᱟᱯᱟᱭ ᱵᱟᱲᱟ ᱜᱮ ᱛᱚ ᱾ ᱦᱮᱸ ᱱᱤᱛᱚᱜ ᱫᱚ ᱟᱹᱞᱤᱧ ᱦᱚᱸ ᱢᱚᱴᱟᱢᱩᱴᱤ ᱱᱟᱯᱟᱭ ᱵᱟᱲᱟ ᱜᱮ ᱾ ᱟᱯᱮ ᱫᱟᱜ ᱡᱟᱲᱤ ᱠᱚ ᱪᱮᱫ ᱞᱮᱠᱟ?
ᱚ ᱫᱟᱜ ᱡᱟᱹᱲᱤ ᱵᱷᱟᱹᱞᱤ ᱜᱮ ᱾ ᱦᱮᱡ ᱱᱟ ᱾
ᱟᱪᱷᱟ ᱟᱪᱷᱟ ᱢᱚᱴᱟᱢᱩᱴᱤ ᱫᱟᱜ ᱫᱟᱜ ᱵᱟᱲᱟ ᱫᱚ ᱫᱟᱜ ᱵᱟᱲᱟ ᱮᱫ ᱜᱮᱭᱟ ᱦᱮᱸ ᱵᱟᱝ ᱥᱮ?
ᱦᱮᱸ ᱦᱮᱸ ᱟᱯᱮ ᱥᱮᱫ ᱜᱚᱝᱠᱮ?
ᱟᱞᱮ ᱥᱮᱫ ᱦᱚᱸ ᱢᱚᱴᱟᱢᱩᱴᱤ ᱚᱱᱠᱟᱜᱮ ᱦᱩᱸ ᱾ ᱥᱤᱛᱩᱝ ᱮᱫᱟᱭ ᱫᱟᱜ ᱫᱟᱭ ᱥᱤᱛᱩᱝ ᱮᱫᱟᱭ ᱤᱱᱠᱟᱹᱜᱮ ᱾ ᱛᱟᱨᱯᱚᱨᱮ ᱛᱟᱦᱚᱞᱮ ᱜᱚᱢᱠᱮ ᱛᱮᱦᱮᱧ ᱫᱚ ᱪᱮᱫ ᱥᱟᱛᱟᱢ ᱱᱤᱭᱟᱹ ᱵᱟᱨᱮ ᱛᱮᱞᱟᱝ ᱜᱚᱞᱯᱚ? ᱦᱚᱭ ᱼᱟ ᱟᱠᱷᱟᱱ ᱡᱩᱛᱩᱜ ᱛᱟᱞᱟᱝᱟ ᱾
ᱛᱮᱦᱮᱧ ᱫᱚ ᱟᱵᱚ ᱥᱟᱱᱛᱟᱲ ᱾ ᱟᱵᱚ ᱥᱟᱱᱛᱟᱲ ᱥᱚᱢᱟᱡᱽ ᱨᱮ ᱥᱟᱱᱛᱟᱲ ᱜᱤᱫᱟᱹᱨ ᱠᱚᱣᱟᱜ ᱡᱮ ᱥᱟᱱᱛᱟᱲ ᱛᱮ ᱧᱩᱛᱩᱢ ᱾
ᱟᱪᱪᱷᱟ ᱟᱪᱪᱷᱟ,
ᱠᱟᱹᱴᱤᱜ ᱵᱷᱮᱜᱟᱨ ᱜᱮᱛᱟ ᱵᱚᱱᱟ ᱛᱚ ᱟᱵᱚᱣᱟᱜ ᱥᱟᱱᱛᱟᱲ ᱥᱚᱢᱟᱡᱽ ᱠᱚᱣᱟᱜ᱾ ᱱᱩᱠᱩᱣᱟᱜ ᱱᱚᱠᱟ ᱢᱟᱱᱮ ᱟᱹᱰᱤ ᱦᱟᱲᱟᱢ ᱜᱚᱲᱚᱢ ᱠᱷᱚᱱᱟᱜ ᱚᱠᱟ ᱠᱚ ᱧᱩᱛᱩᱢ ᱠᱚ ᱮᱢ ᱫᱚᱦᱚᱭᱮᱫ ᱛᱟᱵᱚᱣᱟ ᱡᱮ, ᱮᱴᱟᱜ ᱤᱭᱟᱹ ᱠᱷᱚᱱᱟᱜ ᱵᱷᱮᱜᱟᱨ ᱜᱮᱭᱟ ᱠᱟᱹᱴᱤᱜ, ᱚᱱᱟ ᱠᱟᱹᱴᱤᱜ ᱵᱟᱲᱟᱭ ᱦᱚᱪᱚ ᱞᱟᱹᱭ ᱛᱟᱞᱟᱝ ᱢᱮ?
ᱟᱪᱪᱷᱟ ᱟᱪᱪᱷᱟ ᱟᱵᱚᱣᱟᱜ, ᱯᱟᱦᱤᱯ ᱯᱟᱹᱦᱤᱞ ᱯᱚᱼᱯᱚᱝᱲᱟ ᱠᱷᱚᱱ ᱥᱮ ᱦᱟᱯᱲᱟᱢ ᱠᱚᱠᱚ ᱡᱟᱦᱟᱸ ᱞᱮᱠᱟ ᱠᱚ ᱞᱟᱹᱭ ᱠᱟᱜ ᱛᱟᱵᱚᱱᱟ, ᱱᱮ ᱧᱩᱛᱩᱢ ᱛᱚ ᱢᱟᱱᱮ ᱟᱵᱚ ᱥᱮᱨᱣᱟ ᱨᱮ ᱥᱮ ᱟᱵᱚ ᱥᱚᱢᱟᱡᱽ ᱨᱮ ᱢᱮᱪᱤᱝᱚᱜ ᱞᱮᱠᱟᱱᱟᱜ ᱧᱩᱛᱩᱢ ᱥᱮ ᱢᱮᱪ ᱞᱮᱠᱟᱱᱟᱜ ᱧᱩᱛᱩᱢ ᱧᱩᱛᱩᱢ ᱦᱚᱛᱮᱡ ᱛᱮ, ᱠᱚ ᱢᱟᱱᱮ ᱢᱤᱫ ᱫᱤᱠ ᱫᱤᱭᱮ ᱛᱮᱫᱚ ᱱᱟᱯᱟᱭ ᱠᱟᱛᱷᱟ ᱠᱟᱱ ᱜᱮᱭᱟ ᱟᱵᱚ ᱥᱮᱨᱣᱟ ᱨᱮᱱᱟᱜ ᱥᱟᱱᱛᱟᱞ ᱥᱟᱶᱛᱟ ᱥᱟᱱᱛᱟᱲ ᱛᱤ ᱛᱩᱢ ᱫᱟᱠᱟᱭ ᱫᱚ ᱥᱮ, ᱢᱤᱜᱴᱟᱝ ᱟᱵᱚᱣᱟᱜ ᱪᱮᱫ ᱞᱮᱠᱟ ᱟᱵᱚ ᱥᱟᱶᱛᱟ ᱨᱮᱱᱟᱜ ᱥᱮᱨᱣᱟ ᱡᱚᱛᱚ ᱡᱟᱭᱜᱟ ᱨᱮ ᱵᱩᱡᱩᱜᱼᱟ ᱩᱱᱤ ᱡᱩᱫᱤ ᱢᱤᱜᱴᱟᱝ ᱜᱤᱫᱽᱨᱟᱹ ᱡᱩᱫᱤ ᱦᱟ ᱯᱮᱱ ᱫᱤᱱ ᱦᱚᱭᱛᱚ ᱱᱟᱯᱟᱭ ᱱᱟᱯᱟᱭ ᱡᱟᱭᱜᱟ ᱨᱮ ᱪᱟᱞᱟᱜ ᱟᱭ ᱥᱮ ᱱᱟᱯᱟᱭ ᱚᱞᱚᱜ ᱯᱟᱲᱦᱟᱜ ᱛᱮᱥᱮ ᱡᱟᱜᱮ ᱠᱷᱮᱞᱛᱮ ᱥᱮ ᱵᱟ ᱡᱟᱦᱟᱸᱱᱟᱜ ᱠᱷᱮᱛᱨᱮ ᱛᱮᱜᱮ ᱞᱟᱦᱟ ᱤᱫᱤ ᱞᱮᱱᱠᱷᱟᱱᱮ ᱛᱟᱦᱞᱮ ᱩᱱᱤᱭᱟᱜ ᱧᱩᱛᱩᱢ ᱠᱚ ᱵᱩᱡ ᱫᱟᱲᱮᱭᱟᱜᱼᱟ᱾ ᱚ ᱵᱩᱡ ᱠᱷᱮᱛᱨᱮ ᱛᱮ ᱟᱨ ᱮᱸ ᱵᱩᱡ ᱠᱷᱮᱛᱨᱮ ᱛᱮ ᱥᱮ ᱚᱱᱟ, ᱡᱤᱱᱤᱥ ᱛᱮ ᱫᱚ ᱦᱚᱭᱛᱚ ᱢᱤᱜ ᱥᱟᱶᱛᱮ ᱞᱮᱠᱟᱛᱮ ᱥᱟᱜᱮᱱ ᱥᱟᱹᱜᱩᱱ ᱱᱚᱣᱟ ᱛᱚ ᱮᱴᱟᱜ ᱮ ᱮᱴᱟᱜ ᱮᱸ ᱮᱴᱟᱜ ᱤᱭᱟᱹ ᱯᱟᱹᱨᱥᱤ ᱨᱮᱱᱟᱜ ᱫᱚ ᱵᱟᱝ ᱠᱟᱱᱟ ᱥᱮ ᱱᱚᱣᱟ ᱫᱚ ᱟᱵᱚ ᱯᱟᱹᱨᱥᱤ ᱨᱮᱱᱟᱜ ᱠᱟᱱ ᱜᱮᱭᱟ ᱥᱮ᱾ ᱛᱟᱞ ᱮᱸ ᱛᱟᱦᱚᱞᱮ ᱢᱚᱴᱟᱢᱩᱴ ᱛᱮ ᱡᱩᱫᱤ ᱱᱚᱝ ᱱᱚᱝᱠᱟᱱ ᱧᱩᱛᱩᱢᱟᱱ ᱠᱚ ᱠᱚᱲᱟ ᱜᱤᱫᱽᱨᱟᱹ ᱠᱚ ᱵᱟ ᱥᱟᱱᱛᱟᱲ ᱛᱮ ᱡᱩᱫᱤᱢ ᱞᱟᱹᱭᱟᱢ ᱵᱟ ᱥᱟᱱᱛᱟᱲ ᱠᱩᱲᱤ ᱜᱤᱫᱽᱨᱟᱹᱣᱟᱜ ᱧᱩᱛᱩᱢᱮᱢ ᱞᱟᱹᱭᱟ ᱤᱯᱤᱞ ᱵᱟ ᱡᱟᱦᱟᱸᱱ ᱱᱩᱠᱩ ᱱᱚᱝᱠᱟᱱ ᱧᱩᱛᱩᱢᱟᱱ ᱜᱤᱫᱽᱨᱟᱹ ᱠᱚ ᱡᱩᱫᱤ ᱞᱟᱯᱷᱟᱝ ᱥᱮᱪᱮᱫ ᱛᱮᱥᱮ ᱡᱟᱦᱟᱸᱱᱟᱜ ᱞᱟᱯᱷᱟᱝ ᱰᱟᱦᱟᱨ ᱨᱮ ᱡᱟᱦᱟᱸ ᱛᱤᱥ ᱡᱩᱫᱤ ᱯᱮ ᱪᱟᱞᱟᱜ ᱟᱠᱚ ᱛᱟᱦᱚᱞᱮ ᱢᱟᱱᱮ ᱮᱴᱟᱜ ᱮᱴᱟᱜ ᱦᱚᱲ ᱠᱚᱦᱚᱸ ᱠᱚ ᱵᱩᱡᱷᱟᱹᱣ ᱫᱟᱲᱮᱭᱟᱜᱼᱟ ᱱᱚᱣᱟ ᱢᱟᱱᱮ ᱫᱚ ᱪᱮᱜ ᱢᱟᱱᱮ ᱢᱤᱜᱴᱟᱝ ᱠᱚᱛᱚ ᱦᱚᱞ ᱫᱤᱭᱟ ᱱᱟᱢ ᱟᱥᱮᱱᱴ ᱢᱤᱜᱴᱟᱝ ᱢᱟᱨᱟᱝ ᱥᱮᱬᱟ ᱦᱚᱲ ᱠᱟᱱᱟᱭ ᱚᱱᱟ ᱧᱩᱛᱩᱢ ᱨᱮᱱᱟᱜ ᱢᱟᱱᱮ ᱫᱚ ᱪᱮᱫ ᱠᱟᱱ ᱛᱟᱭᱟ ᱛᱟᱦᱚᱞᱮ ᱠᱷᱟᱱ ᱚᱸᱰᱮ ᱢᱤᱜᱴᱟᱝ ᱠᱚᱛᱚᱜᱩᱞᱟ ᱟᱹᱞᱤᱧᱟᱜ ᱢᱚᱱᱮ ᱛᱮᱫᱚ ᱱᱚᱝᱠᱟ ᱞᱮ ᱞᱟᱹᱭᱟ ᱟᱵᱮᱱᱟᱜ ᱢᱚᱱᱮ
ᱦᱩᱸ ᱦᱮᱸ ᱦᱮᱸ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱚᱵᱚᱥᱥᱚ ᱵᱷᱟᱞᱤ ᱠᱟᱛᱷᱟ ᱜᱮ᱾ ᱱᱚᱣᱟ ᱟᱵᱚᱣᱟᱜ ᱵᱟᱲᱟᱭ ᱩᱪᱤᱛ ᱠᱟᱱᱟ ᱵᱟᱞ ᱵᱟᱹᱞᱤᱧ ᱵᱟᱲᱟᱭ ᱞᱮᱫᱟ ᱟᱹᱞᱤᱧ ᱵᱟᱲᱟᱭ ᱠᱮᱫᱟᱞᱤᱧ ᱱᱚᱣᱟ ᱟᱹᱰᱤ ᱵᱮᱥ
ᱟᱪᱪᱷᱟ ᱟᱪᱪᱷᱟ ᱦᱮᱸ ᱛᱟᱯᱚᱨᱮ ᱟᱵᱮᱱᱟᱜ ᱢᱮᱱ ᱞᱮᱠᱟᱛᱮ ᱫᱚ, ᱪᱮᱜ ᱞᱮᱠᱟᱱᱟ ᱱᱚᱣᱟ ᱱᱟᱠᱷᱟ ᱫᱚ?
ᱦᱮᱸ ᱟᱹᱞᱤᱧ ᱦᱚᱭᱛᱚ ᱚᱱᱠᱟ ᱟᱵᱚ ᱥᱟᱱᱛᱟᱲ ᱫᱚ ᱢᱟᱹᱱᱢᱤ ᱠᱚᱣᱟᱜ ᱡᱟᱦᱟᱸ ᱧᱩᱛᱩᱢ, ᱟᱨ ᱧᱩᱛᱩᱢ ᱟᱸᱡᱚᱢ ᱛᱮᱦᱚᱸ ᱟᱹᱰᱤ ᱟᱹᱰᱤ ᱢᱟᱱᱮ ᱟᱹᱰᱤ‌ ᱵᱮ ᱵᱷᱟᱹᱜᱤ ᱵᱩᱡᱩᱜᱼᱟ᱾ ᱡᱮ ᱟᱵᱚ ᱥᱟᱱᱛᱟᱲᱤ ᱛᱮ ᱟᱫᱚ ᱱᱚᱣᱟ ᱧᱩᱛᱩᱢ ᱛᱮ ᱵᱤᱱ ᱡᱟᱦᱟᱸ ᱠᱚᱞᱮᱡᱽ ᱠᱚᱵᱤᱱ ᱥᱮᱱ ᱱᱟᱭ, ᱵᱩᱡ ᱫᱟᱲᱮᱭᱟᱜ ᱵᱤᱱ ᱡᱮ ᱱᱩᱭ ᱥᱟᱱᱛᱟᱲᱤ ᱛᱮ ᱨᱚᱜ ᱠᱟᱱᱟᱭ ᱢᱮᱱᱛᱮ᱾ ᱟᱨ ᱩᱱᱤ ᱥᱟᱞᱟᱜ ᱨᱚᱲᱟ ᱵᱤᱱ ᱟᱵᱚ ᱫᱚ ᱮᱢᱚᱱ ᱢᱤᱜᱴᱤᱜ ᱚᱱᱮ ᱥᱟᱱᱛᱟᱲ ᱢᱟᱹᱱᱢᱤ ᱦᱮᱸ
ᱨᱚᱲᱮᱜᱼᱟᱢ ᱡᱮ ᱡᱟᱦᱟᱸ ᱨᱮᱜᱮ ᱟᱵᱚ ᱦᱚᱸ ᱥᱟᱱᱛᱟᱞ ᱟᱵᱚ ᱫᱚ ᱢᱟᱱᱮ, ᱦᱤᱝᱥᱟᱹ ᱠᱚ ᱵᱟᱫ ᱠᱟᱛᱮᱜ ᱟᱵᱚ ᱢᱟᱱᱮ, ᱠᱩᱰᱤ ᱠᱩᱰᱤ ᱚᱞ ᱨᱚᱦᱚᱲ ᱟᱠᱟᱫᱠᱤᱱᱟ ᱢᱚᱥᱟᱨᱤ ᱜᱮ ᱵᱟᱝ ᱾
ᱦᱩᱸ ᱦᱩᱸ ᱦᱩᱸ ᱮᱠᱫᱚᱢ ᱟᱹᱰᱤ ᱡᱚᱛᱷᱟᱛ ᱠᱟᱛᱷᱟ ᱜᱮᱵᱮᱱ ᱞᱟᱹᱭ ᱠᱮᱜᱼᱟ ᱟᱵᱤᱱᱟᱜ ᱠᱟᱛᱷᱟ ᱨᱮ ᱟᱹᱞᱤᱧ ᱦᱚᱸ ᱮᱠᱫᱚᱢ ᱾ ᱮᱠᱫᱚᱢ ᱥᱟᱭᱞᱤᱧ ᱮᱢᱟᱦᱟᱜ ᱠᱟᱱᱟ ᱮᱫᱚᱢ ᱟᱹᱰᱤ ᱦᱳᱭᱛᱚ ᱱᱚᱝᱠᱟᱱᱟᱜ ᱜᱚ ᱾ ᱱᱚᱝᱠᱟᱱᱟᱜ ᱮ ᱠᱤᱪᱷᱩ ᱠᱳᱪ ᱾ ᱪᱤᱱᱛᱟᱹ ᱟᱵᱮᱱ ᱵᱮᱱ ᱪᱤᱱᱛᱟᱹᱣ ᱫᱟ ᱥᱮ ᱱᱚᱝᱠᱟᱱᱟᱜ ᱢᱤᱫᱴᱟᱝ ᱞᱟᱯᱷᱟᱝ ᱪᱤᱱᱛᱟᱹ ᱟᱵᱮᱱᱟᱜ ᱢᱚᱱᱮᱨᱮ ᱡᱟᱱᱟᱢ ᱟᱠᱟᱱᱟ ᱟᱨ ᱟᱹᱞᱤᱧ ᱴᱷᱮᱱ ᱟᱵᱮᱱ ᱾ ᱯᱷᱩᱴᱮᱞ ᱠᱮᱫᱟ ᱱᱚᱝᱠᱟᱱᱟᱜ ᱪᱤᱱᱛᱟᱹ ᱵᱷᱟᱵᱱᱟ ᱧᱟᱢ ᱠᱟᱛᱮᱫ ᱥᱟᱹᱨᱤᱜᱮ ᱟᱹᱰᱤ ᱾ ᱟᱹᱰᱤ ᱟᱴ ᱵᱚ ᱟᱹᱰᱤ ᱟ ᱾ ᱟᱹᱰᱤ ᱱᱟᱯᱟᱭ ᱵᱩᱡᱷᱟᱹᱜ ᱠᱟᱱᱟ ᱥᱮ ᱱᱚᱣᱟ ᱡᱤᱱᱤᱥ ᱛᱮᱫ ᱛᱩᱞᱟᱹ ᱫᱷᱚᱨᱟᱣ ᱞᱮᱠᱷᱟᱱ ᱾ ᱡᱟᱦᱟᱸ ᱛᱤᱥ ᱦᱟᱯᱮᱱ ᱫᱤᱱ ᱛᱚ ᱢᱚᱴᱟᱢᱩᱴᱤ ᱱᱮᱛᱟᱨ ᱫᱚ ᱧᱮᱞᱚᱜ ᱠᱟᱱᱟ ᱛᱚ ᱾ ᱠᱚᱥ ᱧᱸᱮ ᱢᱮᱴᱮᱱ ᱧᱮᱞᱚᱜ ᱠᱟᱱᱟ ᱟᱵᱚ ᱥᱚᱢᱟᱡᱽ ᱨᱮ ᱾ ᱛᱮ ᱢᱟᱱᱮ ᱦᱟᱸᱜ ᱟᱞᱤᱧᱟᱜ ᱠᱩᱠᱞᱤ ᱫᱚ ᱪᱮᱫ ᱞᱮᱠᱟ ᱠᱟᱱᱟ ᱡᱮ ᱱᱚᱣᱟ ᱟᱵᱚ ᱥᱚᱢᱟᱡᱽ ᱨᱮ ᱧᱮᱞᱚᱜ ᱠᱟᱱᱟ ᱾ ᱥᱟᱱᱛᱟᱲᱛᱮ ᱜᱤᱫᱽᱨᱟᱹ ᱵᱟᱠᱚ ᱧᱩᱛᱩᱢᱮᱫ ᱠᱚ ᱱᱚᱣᱟ ᱫᱚ ᱟᱵᱮᱱ ᱪᱮᱫ ᱞᱮᱠᱟ ᱢᱮᱫ ᱛᱮᱵᱮᱱ ᱧᱮᱞᱟ? ᱥᱮ ᱪᱮᱫ ᱧᱤᱛᱩᱢ ᱩᱪᱤᱛ ᱠᱟᱱᱟ ᱥᱮ ᱵᱟᱝ ᱠᱟᱱᱟ ᱱᱚᱣᱟ ᱪᱮᱫ ᱞᱮᱠᱟ ᱢᱮᱸᱫ ᱛᱮᱵᱮᱱ ᱧᱮᱞᱟ?
ᱟᱹᱞᱤᱧᱟᱜ ᱾ ᱟᱹᱞᱤᱧᱟᱜ ᱵᱩᱡ ᱛᱮᱫᱚ ᱧᱤᱛᱩᱢ ᱩᱪᱤᱛ ᱠᱟᱱ ᱜᱮᱭᱟ ᱡᱮᱦᱮᱛᱩ ᱱᱤᱛᱚᱜ ᱟᱵᱚ ᱥᱟᱱᱛᱟᱲ ᱚᱱᱮ ᱛᱮᱞᱤᱧ ᱢᱮᱱ ᱠᱟᱫᱟ ᱵᱟᱝ ᱾ ᱡᱮ ᱤᱥᱠᱩᱞ ᱠᱚ ᱡᱟᱦᱟᱸ ᱠᱚᱵᱚᱱ ᱥᱮᱱ ᱵᱟᱲᱟᱜᱼᱟ ᱛᱚᱠᱷᱚᱱ ᱾ ᱱᱟᱯᱟᱭ ᱚᱱᱮ ᱧᱤᱛᱩᱢ ᱠᱚ ᱟᱸᱡᱚᱢᱚᱜᱼᱟ ᱵᱮᱥ ᱵᱩᱡᱩᱜᱼᱟ ᱡᱮ ᱾ ᱟᱨ ᱢᱤᱴᱤᱡ ᱠᱟᱛᱷᱟ ᱦᱩᱭᱩᱜ ᱠᱟᱱᱟ ᱾ ᱩᱸ ᱾ ᱧᱩᱛᱩᱢ ᱧᱩᱛᱩᱢ ᱢᱟᱱᱮ ᱡᱟᱦᱟᱸ ᱟᱵᱚᱣᱟᱜ ᱾ ᱟᱵᱤᱱ ᱡᱟᱦᱟᱸ ᱧᱩᱛᱩᱢ ᱚᱞ ᱦᱩᱭᱩᱜᱼᱟ ᱡᱟᱦᱟᱸ ᱧᱩᱛᱩᱢ ᱠᱚ ᱮᱢᱟ ᱠᱚᱣᱟ ᱜᱤᱫᱽᱨᱟᱹ ᱠᱚ ᱾ ᱚᱱᱟ ᱚᱱᱟ ᱧᱩᱛᱩᱢ ᱫᱚ ᱢᱟᱱᱮ ᱞᱟᱦᱟ ᱥᱮᱫ ᱮᱢᱚᱜ ᱫᱚᱨᱠᱟᱨ ᱢᱟᱱᱮ ᱾ ᱠᱤ ᱱᱤᱭᱟᱹ ᱟᱞᱯᱷᱟᱵᱮᱴ ᱛᱮ ᱾ ᱢᱟᱱᱮ ᱡᱮᱢᱚᱱ ᱮᱵᱤ ᱥᱤᱰᱤ ᱢᱮᱱᱟᱜ-ᱟ ᱦᱮᱸ ᱾ ᱮ ᱵᱤ ᱥᱤ ᱰᱤ ᱢᱮᱱᱟᱜᱼᱟ ᱚᱱᱠᱟ ᱵᱷᱟᱵᱛᱮ ᱡᱟᱛᱮ ᱢᱟᱱᱮ ᱾ ᱞᱟᱦᱟ ᱥᱮᱫ ᱫᱚ ᱡᱮᱢᱚᱱ ᱧᱩᱛᱩᱢ ᱫᱚ ᱟᱞᱚ ᱛᱟᱦᱮᱱ ᱢᱟ ᱡᱮ ᱮᱥ ᱵᱤᱭ ᱮ ᱞᱟᱛᱮ ᱞᱟᱛᱟᱨ ᱥᱮᱫ ᱛᱟᱦᱮᱱ ᱢᱟ ᱚᱱᱠᱟ ᱫᱚ ᱾ ᱡᱮᱠᱳᱱᱳ ᱠᱷᱮᱛᱨᱮ ᱥᱟᱜᱠᱟᱜ ᱵᱤᱱ ᱡᱮᱫ ᱠᱟᱱᱟ ᱱᱤᱛᱚᱜ ᱫᱚ ᱥᱟᱜᱠᱟᱜ ᱨᱮᱱ ᱜᱤᱫᱽᱨᱟᱹ ᱠᱚ ᱯᱟᱲᱦᱟᱣ ᱵᱟᱲᱟᱜ ᱠᱟᱱᱟ ᱠᱚ ᱡᱟᱦᱟᱱᱟᱜ ᱜᱮ ᱾ ᱤᱱᱴᱟᱨᱵᱷᱤᱭᱩ ᱠᱚᱨᱮ ᱦᱩᱭ ᱵᱟᱲᱟᱜᱼᱟ ᱛᱚᱠᱷᱚᱱ ᱾ ᱚᱱᱟ ᱟᱞᱯᱷᱟᱵᱮᱴ ᱛᱮ ᱾ ᱧᱩᱛᱩᱢ ᱠᱚ ᱦᱚᱦᱚ ᱵᱟᱲᱟ ᱠᱚᱣᱟ ᱠᱚ ᱛᱚᱠᱷᱚᱱ ᱜᱤᱫᱽᱟᱹᱨᱟᱹ ᱛᱮᱫ ᱞᱟᱦᱟ ᱨᱮ ᱛᱟᱦᱮᱱᱟᱭ ᱾ ᱡᱮᱢᱚᱱ ᱢᱟᱴᱷ ᱢᱟᱴᱷ ᱠᱚ ᱦᱩᱭᱩᱜᱼᱟ ᱡᱟᱦᱟᱱᱟᱜ ᱜᱮᱵ ᱡᱩᱫᱤ ᱯᱟᱥ ᱠᱟᱫᱟ ᱯᱚᱨᱤᱠᱷᱟ ᱠᱚᱨᱮᱫ ᱾ ᱥᱟᱵᱤᱱ ᱯᱩᱞᱤᱥ ᱜᱮ ᱾ ᱢᱟ ᱯᱟᱥᱠᱟᱫᱟᱵᱤᱱ ᱚᱸᱰᱮ ᱠᱷᱚᱡ ᱫᱚ ᱛᱟᱨ ᱠᱚᱵᱤᱱ ᱟᱹᱵᱤᱱᱟ ᱟᱨ ᱧᱩᱛᱩᱢ ᱛᱮ ᱾ ᱦᱳᱭᱛᱳ ᱚᱱᱠᱟ ᱠᱚᱰᱟᱠᱟᱵᱤᱱᱟᱜ ᱧᱩᱛᱩᱢ ᱾
ᱯᱚᱨᱚᱛᱷᱚᱢ ᱚᱠᱠᱷᱚᱨ ᱨᱮ ᱮ ᱵᱤ ᱥᱤ ᱰᱤ ᱚᱱᱠᱟᱛᱮ ᱚᱱᱟ ᱛᱚ ᱟᱹᱞᱤᱧ ᱠᱟᱹᱴᱤᱡ ᱵᱮᱥᱞᱤᱧ ᱵᱩᱡᱼᱟ ᱾
ᱮᱠᱫᱚᱢ ᱮᱠᱫᱚᱢ ᱱᱚᱣᱟ ᱫᱚ ᱟᱹᱰᱤ ᱡᱚᱛᱷᱟᱛ ᱠᱟᱛᱷᱟ ᱟᱵᱮᱱᱟᱜ ᱢᱮᱱᱛᱮᱦᱚᱸ ᱾ ᱟᱨ ᱱᱚᱣᱟ ᱟᱹᱞᱤᱧ ᱢᱟᱡᱷᱮ ᱢᱟᱡᱷᱮ ᱾ ᱪᱤᱱᱛᱟᱹ ᱢᱚᱱᱮᱨᱮ ᱪᱤᱱᱛᱟᱹ ᱯᱷᱩᱴᱮᱞ ᱵᱟᱲᱟ ᱟᱠᱟᱫ ᱞᱤᱧ ᱜᱮ ᱛᱟᱦᱮᱸᱫ ᱛᱮ ᱾ ᱛᱚ ᱟᱵᱮᱱ ᱴᱷᱮᱱ ᱟᱸᱡᱚᱢ ᱠᱟᱛᱮ ᱱᱚᱣᱟ ᱡᱤᱱᱤᱥ ᱛ ᱟᱹᱞᱤᱧ ᱞᱤᱧ ᱟᱹᱞᱤᱧᱟᱜ ᱠᱩᱠᱞᱤ ᱫᱚ ᱦᱮᱸ ᱢᱟ ᱱᱚᱣᱟ ᱫᱚ ᱾ ᱟᱯᱟᱛᱚ ᱛ ᱴᱷᱤᱠ ᱫᱚ ᱴᱷᱤᱠ ᱜᱮᱭᱟ ᱢᱟ ᱢᱟᱱᱮ ᱾ ᱫᱤᱭᱮ ᱛᱟᱦᱚᱞᱮ ᱱᱤᱛᱩᱜ ᱫᱚ ᱾ ᱮᱞᱯᱷᱟᱵᱮᱴ ᱵᱚᱞᱛᱮ ᱫᱚ ᱡᱩᱫᱤ ᱥᱟᱵ ᱠᱟᱜ ᱢᱮ ᱾ ᱵᱮᱥ ᱧᱩᱛᱩᱢ ᱫᱚ ᱥᱟᱱᱛᱟᱲ ᱫᱤᱠ ᱫᱤᱭᱮ ᱟᱵᱮᱱᱟᱜ ᱢᱚᱱᱮᱨᱮ ᱪᱮᱫ ᱞᱮᱠᱟᱱᱟᱜ ᱛᱮ ᱡᱟᱱᱟᱢᱚᱜ ᱠᱟᱱᱟ ᱢᱚᱴᱟᱢᱩᱴᱤ ᱾
ᱟᱞᱯᱷᱟᱵᱮᱴ ᱧᱩᱛᱩᱢ ᱛᱮ ᱦᱮ ᱡᱮᱢᱚᱱ ᱾ ᱟᱨᱣᱟᱞ ᱢᱤᱫᱴᱤᱡ ᱢᱮᱱᱟᱜᱼᱟ ᱦᱮᱸ ᱥᱮ? ᱫᱤᱞᱤᱧ ᱤᱭᱟᱹ ᱞᱤᱧ ᱞᱟᱹᱭᱮᱫ ᱵᱤᱱᱟ ᱚᱱᱠᱟ ᱚᱱᱠᱟ ᱢᱟᱪᱷᱟ, ᱚᱱᱠᱟ ᱟᱭᱢᱟ ᱧᱩᱛᱩᱢ ᱢᱮᱱᱟᱜ-ᱟ᱾
ᱦᱮᱸ ᱢᱤᱫᱴᱟᱝ ᱥᱟᱵ ᱠᱟᱜ ᱵᱮᱱ ᱡᱩᱫᱤ ᱟᱹᱞᱤᱧ ᱡᱩᱫᱤ ᱦᱮ ᱢᱤᱫᱴᱮᱱ ᱧᱩᱛᱩᱢ ᱞᱤᱧ ᱞᱟᱹᱭᱟ ᱵᱮᱱ ᱠᱟᱱᱟ ᱵᱮᱱ ᱾
ᱦᱮᱸ ᱞᱟᱭ ᱵᱤᱱ ᱥᱚ
ᱮᱸᱻ ᱢᱚᱴᱟᱢᱩᱴᱤ, ᱥᱟᱜᱮᱱ ᱮᱨᱯᱚᱨ ᱥᱟᱜᱮᱱ ᱛᱚ ᱦᱟᱸᱜ ᱛᱚ ᱥᱟᱜᱮᱱ ᱧᱩᱛᱩᱢ ᱠᱟᱱᱟ ᱦᱮᱸ ᱥᱮ, ᱫᱤᱠᱩ ᱫᱚ ᱫᱤᱠᱩ ᱫᱤᱠᱩ ᱥᱮ ᱡᱟᱦᱟᱸᱭ ᱚᱸᱰᱮ ᱤᱱᱴᱟᱨᱵᱷᱤᱭᱩ ᱨᱮᱱ ᱛᱟᱦᱮᱱᱟᱭ ᱡᱟᱦᱟᱸ, ᱡᱟᱦᱟᱸ ᱫᱚ ᱢᱤᱫᱴᱟᱝ ᱜᱤᱫᱽᱨᱟᱹ ᱦᱚᱛᱳ ᱤᱱᱴᱟᱨᱵᱷᱤᱭᱩ ᱞᱟᱹᱜᱤᱫ ᱥᱮᱱ ᱟᱠᱟᱱᱟ ᱡᱟᱦᱟᱸ ᱞᱟᱜᱤᱫ ᱜᱮ, ᱛᱚ ᱵᱮᱥᱤᱨ ᱵᱷᱟᱜᱽ ᱤᱱᱴᱟᱨᱵᱷᱤᱭᱩ ᱠᱚᱨᱮ ᱠᱚ ᱠᱩᱞᱤ ᱛᱟᱦᱮᱱ ᱠᱚ ᱢᱟᱱᱮ ᱟᱢᱟᱜ ᱧᱩᱛᱩᱢ ᱨᱮᱱᱟᱜ ᱢᱟᱱᱮ ᱫᱚ ᱪᱮᱫ ᱠᱟᱱᱟ ᱛᱚ ᱥᱟᱜᱮᱱ ᱨᱮᱱᱟᱜ ᱢᱟᱱᱮ ᱡᱩᱫᱤ ᱰᱮᱯᱷᱤᱱᱮᱥᱮᱱ ᱢᱟᱱᱮ ᱡᱩᱫᱤ ᱥᱚᱨᱚᱴ ᱛᱮᱭ ᱠᱩᱞᱤᱭᱮᱭᱟ, ᱢᱟᱱᱮ ᱥᱟᱜᱮᱱ ᱟᱢᱟᱜ ᱧᱩᱛᱩᱢ ᱨᱮᱱᱟᱜ ᱩᱫᱽᱫᱮᱥᱥᱚ ᱪᱮᱫ ᱛᱟᱢ? ᱟᱨ ᱱᱚᱣᱟ ᱢᱟ ᱥᱟᱜᱮᱱ ᱧᱩᱛᱩᱢ ᱠᱷᱚᱱ ᱟᱢ ᱪᱮᱫ ᱥᱤᱠᱷᱱᱟᱹᱛ ᱮᱢ ᱧᱟᱢᱟ ᱵᱟ ᱱᱤᱠᱟᱹ ᱱᱟᱜ ᱠᱤᱪᱷᱩ ᱡᱩᱫᱤ, ᱦᱮᱸ ᱟᱵᱮᱱᱟᱜ ᱢᱚᱱᱮᱨᱮ ᱪᱮᱫ ᱞᱮᱠᱟ ᱵᱷᱟᱵᱽ ᱛᱮᱜᱮ ᱵᱮᱱ ᱧᱮᱞᱟᱵᱮᱱ ᱡᱩᱫᱤ ᱱᱚᱝᱠᱟᱱ ᱢᱤᱫᱴᱟᱱ ᱠᱩᱠᱞᱤ ᱡᱟᱱᱟᱢᱚᱜᱼᱟ ᱥᱮ ᱩᱱᱠᱩ ᱤᱱᱴᱟᱨᱵᱷᱤᱭᱩ ᱛᱮᱞᱟ ᱱᱚᱛᱳ ᱩᱱᱤ ᱥᱟᱜᱮᱱ ᱧᱩᱛᱩᱢᱟᱱ ᱜᱤᱫᱽᱨᱟᱹ ᱪᱮᱫ ᱞᱮᱠᱟ ᱛᱮᱞᱟᱭᱟ ᱮᱢ ᱞᱮᱠᱷᱟᱱ ᱟᱵᱮᱱᱟᱜ ᱡᱩᱛ ᱡᱩᱛ ᱢᱚᱱᱮ ᱦᱩᱭᱩᱜ-ᱟ ᱾
ᱦᱮᱸ ᱥᱟᱜᱮᱱ ᱢᱚᱛᱞᱚᱵ ᱥᱟᱠᱟᱢ ᱵᱤᱱ ᱟᱹᱵᱤᱱ ᱟᱹᱵᱤᱱ ᱧᱩᱛᱩᱢ ᱥᱟᱜᱮᱱ ᱦᱮᱸ ᱥᱮ ᱚᱱᱠᱟ ᱢᱟ ᱡᱟᱦᱟᱸᱛᱮ ᱡᱩᱫᱤ ᱟᱹᱵᱤᱱ ᱠᱩᱞᱤ ᱵᱤᱱᱟ ᱛᱟᱦᱚᱞᱮ ᱥᱟᱜᱮᱱ ᱢᱤᱫᱴᱤᱡ ᱮᱢ ᱧᱩᱛᱩᱢ ᱠᱟᱱᱟ ᱡᱟᱛᱮ ᱥᱟᱵ ᱠᱟᱜ ᱵᱤᱱ, ᱡᱮᱢᱚᱱ ᱫᱟᱨᱮ ᱯᱟᱞᱟ ᱦᱚᱴᱟᱛ ᱥᱟᱜᱮᱱᱚᱜᱼᱟ, ᱦᱮᱸ ᱥᱮ? ᱚᱱᱠᱟ ᱢᱟᱪᱷᱟ ᱛᱮ ᱞᱟᱹᱭ ᱫᱟᱲᱮ ᱟᱭᱟ ᱟᱫᱚ ᱟᱨᱚ ᱟᱭᱢᱟ ᱠᱤᱪᱷᱩ ᱢᱮᱱᱟᱜᱼᱟ, ᱚᱱᱟ ᱱᱤᱭᱮ
ᱦᱮᱸ ᱦᱮᱸ ᱮᱫᱚᱫᱚᱢ ᱡᱟᱦᱟᱸ ᱛᱟᱵᱤᱱ ᱵᱮ ᱞᱟᱹᱭ ᱦᱚᱪᱚᱭᱮᱫᱟ ᱢᱟᱱᱮ ᱥᱟᱜᱮᱱ ᱢᱟᱱᱮ ᱜᱮ ᱢᱤᱫᱴᱮᱱ ᱱᱟᱣᱟ ᱡᱤᱱᱤᱥ, ᱦᱮᱸ ᱥᱤᱨᱡᱟᱹᱣ ᱟᱨ ᱢᱤᱫᱴᱟᱱ ᱫᱟᱨᱮ ᱪᱮᱛᱟᱱ ᱠᱷᱚᱱ ᱡᱟᱦᱟᱸ ᱤᱭᱟᱹ, ᱡᱚᱯᱲᱟᱣ ᱟᱠᱟᱱᱟ ᱡᱟᱦᱟᱸ ᱧᱩᱛᱩᱢ ᱟᱨ ᱤᱥᱛᱷᱟᱨᱮ ᱢᱟᱱᱮ ᱜᱮᱛᱚ ᱟᱹᱰᱤ ᱱᱟᱯᱟᱭ ᱠᱟᱛᱷᱟ ᱛᱚ, ᱫᱟᱨᱮ ᱢᱟᱹᱱᱤ ᱜᱮᱛᱚ ᱡᱟᱦᱟᱸ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱵᱮᱱ, ᱦᱮᱞᱳ, ᱦᱤᱡᱩᱜ ᱢᱮᱭᱟ ᱵᱮᱱ, ᱜᱚᱝᱠᱮ ᱜᱚᱝᱠᱮ ᱟᱸᱡᱚᱢᱮᱜᱟ ᱵᱮᱱ? ᱦᱳᱭ ᱜᱚᱝᱠᱮ ᱟᱸᱡᱚᱢᱮᱜ-ᱟ ᱵᱮᱱ? ᱟᱹᱞᱤᱧ ᱫᱚ ᱵᱟᱹᱞᱤᱧ ᱟᱸᱡᱚᱢᱮᱜᱼᱟ ᱜᱚᱝᱠᱮ, ᱡᱟᱦᱟᱱᱟᱜ ᱯᱟᱪᱮ ᱵᱮᱱ ᱞᱤᱱ ᱡᱩᱥ ᱠᱮᱫ? ᱢᱟ ᱞᱟᱹᱭ ᱵᱮᱱ, ᱦᱮᱞᱳᱻ ᱦᱮᱞᱳᱻ ᱦᱟᱯᱮ ᱦᱟᱯᱮ ᱜᱚᱝᱠᱮ ᱟᱵᱤᱱᱟᱜ ᱤᱭᱟᱹ ᱟᱠᱟᱱᱟ, ᱢᱟᱥᱮ ᱜᱚᱝᱠᱮ ᱟᱵᱮᱱᱟᱜ ᱦᱚᱴᱥᱚᱴ ᱠᱚ ᱧᱮᱞ ᱛᱟᱵᱮᱱ ᱥᱮ ᱯᱟᱪᱮᱜ ᱜᱚᱝᱠᱮ ᱛᱚᱯᱟᱜ ᱟᱠᱟᱱ ᱾ ᱦᱚᱴᱥᱯᱚᱴ ᱠᱚ ᱧᱮᱞ ᱛᱟᱵᱮᱱ ᱥᱮ ᱜᱚᱝᱠᱮ ᱯᱟᱪᱮᱫ ᱛᱚᱯᱟᱜ ᱟᱠᱟᱱ, ᱚᱱᱟ ᱡᱚᱲᱟᱣ ᱵᱮᱱ ᱦᱚᱴᱥᱯᱚᱴ ᱠᱚ, ᱦᱮᱞᱳ, ᱦᱮᱞᱳ, ᱦᱚᱥᱯᱚᱴ ᱠᱚ ᱡᱟᱹᱱᱤᱡ ᱛᱚᱯᱟᱜ ᱟᱠᱟᱱ ᱛᱟᱵᱮᱱᱟ ᱟᱨ ᱱᱮᱴᱚᱣᱟᱨᱠ ᱠᱚ ᱵᱟᱭ ᱧᱟᱢᱮᱫ ᱛᱟᱵᱮᱱᱟ, ᱠᱟᱹᱴᱤᱡ ᱱᱮᱴᱚᱣᱟᱨᱠ ᱠᱚ ᱪᱮᱠ ᱛᱟᱵᱮᱱ ᱚᱣᱟᱭᱯᱷᱟᱭ ᱠᱚᱨᱮ, ᱦᱮᱞᱳ, ᱤᱭᱟᱹ ᱟᱵᱮᱱᱟᱜ ᱦᱚᱥᱯᱚᱴ ᱫᱚ ᱤᱭᱟᱹ ᱰᱤᱥᱠᱟᱱᱮᱴ ᱠᱟᱱ ᱛᱟᱵᱮᱱᱟ ᱧᱮᱞ ᱛᱟᱵᱮᱱ ᱦᱟᱸᱜ, ᱱᱮᱴᱚᱣᱟᱨᱠ ᱴᱷᱤᱠ ᱧᱟᱢᱮᱫ ᱛᱟᱵᱚᱱᱟ ᱱᱚᱸᱰᱮ ᱛᱚ ᱵᱟᱝ ᱦᱮᱞᱳ ᱨᱚᱲ ᱵᱟᱝ ᱟᱸᱡᱚᱢᱚᱜ ᱠᱟᱱ ᱛᱟᱹᱵᱤᱱᱟ? ᱦᱮᱞᱳᱣ᱾ ᱦᱮᱞᱳᱣ ᱜᱚᱝᱠᱮ ᱨᱚᱲ ᱵᱟᱝ ᱟᱸᱡᱚᱢᱚᱜ ᱠᱟᱱ ᱛᱟᱹᱵᱮᱱ ᱫᱚ? ᱩᱠᱩᱨ ᱜᱚᱝᱠᱮ ᱚᱠᱟᱭᱱᱟᱵᱮᱱ ᱟᱵᱮᱱᱟᱜ ᱦᱚᱴᱥᱯᱚᱴ ᱧᱮᱞ ᱛᱟᱵᱮᱱ ᱥᱮ ᱜᱚᱝᱠᱮ ᱟᱵᱮᱱᱟᱜ ᱦᱚᱴᱥᱯᱚᱴ ᱰᱤᱥᱠᱟᱣᱴ ᱠᱟᱱ ᱛᱟᱵᱮᱱᱟ ᱡᱟᱹᱱᱤᱡ᱾ ᱦᱮᱞᱳᱣ ᱦᱮᱞᱳᱣ ᱦᱮᱞᱳᱣ ᱜᱚᱝᱠᱮ᱾ ᱟᱸᱡᱚᱢᱚᱜ ᱠᱟᱱᱟ ᱛᱚ ᱨᱚᱲ? ᱦᱮᱞᱳᱣ ᱾ ᱦᱮᱞᱳᱣ᱾ ᱩᱠᱩᱨ ᱜᱚᱝᱠᱮ ᱵᱟᱝ ᱟᱸᱡᱚᱢᱚᱜ ᱠᱟᱱ ᱫᱚ? ᱦᱮᱞᱳᱣ᱾